ᱦᱮᱸ ᱞᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱞᱟᱹᱭᱢᱮ ᱠᱷᱚᱵᱚᱨ ᱠᱚ᱾
ᱵᱚᱫᱷ ᱫᱚ ᱛᱟᱦᱞᱮ ᱪᱮᱫ ᱠᱚᱢ ᱪᱤᱠᱟᱹᱭᱮ ᱫᱟ?
ᱪᱤᱜᱼᱠᱟᱹ ᱜᱮ ᱢᱚ ᱦᱚᱸᱜᱼᱚᱸᱭ ᱥᱮᱛᱟᱜ ᱥᱮᱛᱟᱜ ᱵᱮᱨᱮᱫ ᱦᱩᱭᱱᱟ ᱵᱮᱨᱮᱫ ᱠᱟᱛᱮ ᱟᱫᱚ ᱟᱻᱢ ᱫᱟᱹᱛᱟᱹᱱᱤ ᱦᱩᱛᱩᱢ ᱵᱟᱲᱟ ᱦᱩᱭᱱᱟ ᱟᱨ ᱟᱨ ᱱᱤᱛᱚᱜ ᱫᱚ ᱟᱫᱚ ᱤᱭᱟᱹ ᱪᱮᱛᱟᱱ ᱪᱷᱟᱛ ᱥᱮᱜ ᱤᱧ ᱫᱮᱡ ᱠᱟᱱᱟ ᱾ ᱛᱩᱯᱩᱭᱤᱱᱟᱹᱧ ᱱᱟᱥᱮ ᱱᱟᱜ ᱥᱮᱛᱟᱜ ᱥᱮᱛᱟᱜ ᱾ ᱟᱨ ᱚᱱᱟ ᱡᱟᱢᱟ ᱠᱩᱧ ᱛᱟᱥᱮ ᱦᱚᱴᱚ ᱠᱟᱜ ᱠᱟᱱᱟ ᱟᱫᱚ ᱚᱱᱟ ᱦᱚᱛᱮᱡ ᱛᱮ, ᱟᱨ ᱟᱢᱫᱚ ᱪᱮᱫ ᱮᱢ ᱪᱤᱠᱟᱹᱭᱮᱫᱟ?
ᱤᱧ ᱦᱚᱸ ᱦᱚᱸᱜᱼᱚᱸᱭ ᱫᱩᱲᱩᱵ ᱠᱟᱹᱱᱟᱹᱧ ᱮᱱᱟᱝ ᱨᱮ ᱵᱮᱨᱮᱜ ᱠᱟᱛᱮᱜ ᱾ ᱠᱷᱟᱹᱡᱟᱹᱲᱤ ᱠᱚ ᱡᱚᱢ ᱠᱟᱛᱮ ᱠᱟᱭᱨᱟ ᱠᱚ ᱪᱷᱚᱞᱟ ᱚᱱᱟ ᱠᱚ ᱡᱚᱢ ᱦᱩᱭᱱᱟ ᱟᱨ ᱱᱤᱛᱚᱜ ᱫᱚ ᱠᱚ ᱡᱚᱢ ᱠᱟᱛᱮᱜ ᱜᱮ ᱠᱟᱹᱴᱤᱡ ᱫᱩᱲᱩᱵ ᱡᱤᱨᱟᱹᱣ ᱠᱟᱹᱱᱟᱹᱧ ᱾
ᱟᱪᱪᱷᱟ, ᱛᱟᱞᱦᱮ ᱛᱮᱦᱮᱧ ᱫᱚ ᱨᱤᱢᱤᱞ ᱫᱟᱭ ᱥᱮ ᱵᱟᱝ ᱟᱯᱮ ᱥᱮᱫ ᱥᱮᱛᱟᱜ ᱠᱷᱚᱱ?
ᱟᱞᱮ ᱥᱮᱫ ᱫᱚ ᱥᱤᱢᱤᱞ ᱫᱟᱭ ᱥᱮᱛᱟᱜ ᱠᱷᱚᱡ ᱜᱮ ᱫᱟᱜ ᱡᱟᱹᱲᱤᱭ ᱫᱟᱭ ᱛᱚ ᱾ ᱚᱱᱟᱛᱮ ᱡᱟᱦᱟ ᱱᱟᱜ ᱠᱟᱹᱢᱤ ᱠᱚᱦᱚᱸ ᱪᱟᱞᱟᱣ ᱵᱟᱝ ᱜᱟᱱᱚᱜ ᱠᱟᱱᱟ ᱚᱲᱟᱜ ᱨᱮᱜᱮ ᱵᱟᱠᱷᱟᱱ ᱫᱚ ᱠᱟᱹᱢᱤ ᱠᱚᱫᱚ ᱛᱟᱦᱮᱸ ᱠᱟᱱ ᱜᱮᱭᱟ ᱾ ᱥᱮ ᱠᱟᱹᱢᱤ ᱦᱩᱭ ᱠᱚᱜᱼᱟ ᱦᱚᱸ ᱱᱚᱜᱼᱚ ᱱᱚᱝᱠᱟ,
ᱦᱩᱸ
ᱟᱯᱮ ᱥᱮᱫ ᱫᱚ ᱛᱟᱦᱞᱮ ᱫᱟᱜ ᱡᱟᱹᱲᱤ ᱦᱩᱭᱩᱜ ᱠᱟᱱᱟ ᱥᱮ ᱵᱟᱝ?
ᱵᱟ ᱟᱞᱮ ᱥᱮᱫ ᱫᱚ ᱨᱤᱢᱤᱞ ᱠᱟᱫᱟᱭ ᱟᱨ ᱦᱚᱭ ᱫᱟᱭ ᱨᱮᱭᱟᱲ ᱜᱮ ᱟᱨ ᱛᱚᱠᱷᱚᱱᱼᱼ ᱦᱤᱡᱩᱜᱼᱟ ᱵᱟᱝ ᱦᱤᱡᱩᱜᱼᱟ ᱦᱳᱭ ᱟᱸ ᱨᱤᱢᱤᱞ ᱫᱚ ᱥᱟᱯᱟ ᱜᱮ ᱧᱮᱞᱚᱜ ᱠᱟᱱᱟ ᱛᱚ ᱟᱫᱚ ᱚᱱᱟ ᱦᱚᱛᱮᱡ ᱛᱮ ᱵᱟᱝ ᱫᱚ ᱵᱟᱝ ᱦᱤᱡᱩᱜᱼᱟ ᱥᱤᱛᱩᱝᱟᱭ ᱦᱟᱸᱜ ᱟᱨ ᱱᱟᱥᱮ ᱱᱟᱜ ᱵᱮᱲᱟ ᱠᱟᱛᱮᱫ ᱾ ᱟᱨ ᱛᱟᱦᱞᱮ ᱪᱮᱫ ᱠᱚ ᱠᱟᱹᱢᱤ ᱦᱩᱭᱩᱜ ᱠᱟᱱᱟ ᱚᱲᱟᱜ ᱠᱚᱨᱮ?
ᱚᱲᱟᱜ ᱠᱚᱨᱮ ᱠᱟᱹᱢᱤ ᱫᱚ ᱪᱮᱫ ᱜᱮ ᱵᱟᱝ ᱚᱱᱱᱟ ᱫᱟᱜ ᱡᱟᱹᱲᱤ ᱠᱷᱟᱹᱛᱤᱨ ᱛᱮ ᱠᱟᱹᱢᱤ ᱠᱚ ᱵᱟᱝ ᱦᱩᱭᱩᱜ ᱠᱟᱱᱟ ᱾ ᱟᱸ ᱵᱟᱝ ᱠᱷᱟᱱ ᱫᱚ ᱚᱱᱟ ᱠᱟᱹᱢᱤ ᱠᱚᱫᱚ ᱛᱟᱦᱮᱸ ᱠᱟᱱ ᱜᱮᱭᱟ ᱦᱩᱲᱩ ᱨᱚᱦᱚᱭ ᱾ ᱦᱩᱸ ᱛᱚᱞᱟ ᱛᱩᱫ ᱚᱱᱟ ᱠᱚ ᱠᱟᱹᱢᱤ ᱛᱟᱦᱮᱸ ᱠᱟᱱᱟ ᱾ ᱦᱚᱲ ᱠᱚ, ᱦᱚᱲ ᱠᱚᱦᱚᱸ ᱧᱮᱞ ᱦᱩᱭ ᱞᱮᱱᱟ ᱦᱩᱲᱩ ᱨᱚᱦᱚᱭ ᱦᱩᱭᱩᱜᱼᱟ ᱢᱮᱱᱛᱮ ᱟᱫᱚ ᱚᱝᱠᱟ ᱥᱮᱛᱟᱜ ᱠᱷᱚᱡ ᱫᱟᱜ ᱞᱮᱠᱷᱟᱡ ᱫᱚ ᱵᱟᱝ ᱦᱩᱭᱩᱜᱼᱟ ᱛᱚ ᱦᱩᱲᱩ ᱨᱚᱦᱚᱭ ᱠᱚᱦᱚᱸ ᱾
ᱟᱨ ᱛᱚᱞᱟ ᱫᱚ ᱩᱱᱟᱹᱜ ᱞᱚᱜᱚᱱ ᱤᱭᱟᱹ ᱦᱟᱨᱟᱭᱮᱱ ᱛᱟᱯᱮᱭᱟ?
ᱦᱮᱸ ᱛᱚᱞᱟ ᱫᱚ ᱟᱞᱮ ᱫᱚ ᱞᱟᱦᱟᱛᱮᱞᱮ ᱜᱤᱰᱤᱣ ᱠᱟᱜᱼᱟ ᱟᱨ ᱟᱞᱮ ᱥᱮᱫ ᱫᱚ ᱞᱟᱦᱟ ᱠᱷᱚᱱᱟᱜ ᱜᱮᱭ ᱫᱟᱜ ᱮᱫᱟᱭ ᱛᱚ, ᱚᱱᱟᱛᱮ ᱛᱚᱞᱟ ᱠᱚ ᱦᱚᱸ ᱦᱟᱨᱟ ᱦᱟᱜ ᱠᱟᱱ ᱛᱟᱞᱮᱭᱟ ᱾
ᱟᱨ ᱛᱟᱦᱞᱮ ᱥᱩᱫᱩ ᱨᱚᱦᱚᱭ ᱜᱮ ᱵᱟᱠᱤ ᱢᱮᱱᱟᱜᱼᱟ ᱟᱨ ᱠᱷᱮᱛ ᱠᱚᱫᱚ ᱵᱟᱯᱮ ᱤᱭᱟᱹᱭ ᱫᱟ ᱢᱟᱱᱮ ᱟᱲᱮ ᱠᱚ ᱢᱟᱜ ᱵᱷᱤᱛᱟᱹ ᱟᱨ ᱡᱟᱦᱟᱸ ᱟᱸ ᱥᱤ ᱥᱤ ᱪᱚᱭ ᱫᱟᱯᱮ ᱵᱟᱯᱮ ᱥᱤ ᱪᱚᱭᱫᱟ?
ᱦᱮᱸ ᱚᱱᱟ ᱠᱚᱫᱚᱞᱮ ᱠᱚᱨᱟᱣ ᱠᱟᱜᱼᱟ ᱠᱷᱮᱛ ᱞᱮ ᱞᱚᱥᱚᱫ ᱠᱟᱜᱼᱟ ᱟᱲᱮ ᱞᱮ ᱞᱟᱜ ᱠᱟᱜᱼᱟ, ᱦᱩᱸ
ᱟᱯᱮ ᱫᱚ ᱛᱟᱞᱦᱮ ᱦᱩᱲᱩ ᱠᱚᱯᱮ ᱨᱚᱦᱚᱭ ᱫᱟ ᱥᱮ ᱟᱣᱨᱤ?
ᱟᱣᱨᱤ ᱛᱚᱞᱟ ᱟᱹᱣᱨᱤᱭᱟᱜᱼᱟ ᱟᱨ ᱱᱟᱥᱮ ᱱᱟᱜ ᱟᱨ ᱚᱱᱠᱟ ᱢᱤᱫ ᱤᱭᱟᱹ ᱠᱷᱟᱱᱜᱮ ᱦᱩᱭ ᱜᱚᱫᱚᱜᱼᱟ ᱾ ᱟᱨ ᱱᱟᱥᱮ ᱯᱩᱱ ᱢᱚᱸᱬᱮ ᱫᱤᱱ ᱦᱩᱸ ᱯᱩᱱ ᱢᱚᱸᱬᱮ ᱫᱤᱱ ᱠᱷᱟᱱ ᱜᱮ ᱦᱟᱨᱟ ᱜᱚᱫᱚᱜᱼᱟ ᱾ ᱢᱟᱱᱮ ᱤᱭᱟᱹ ᱜᱟᱱᱚᱜᱼᱟ ᱛᱩᱫ ᱜᱟᱱᱚᱜᱼᱟ ᱢᱟᱱᱮ ᱛᱚᱞᱟ ᱡᱩᱫᱤ ᱟᱫᱚ ᱛᱩᱫ ᱵᱟᱝ ᱜᱟᱱᱚᱜᱼᱟ ᱥᱮ ᱦᱮᱸ ᱢᱚᱸᱡᱽ ᱠᱷᱚᱡ ᱵᱟᱢ ᱥᱟᱵ ᱡᱩᱛ ᱫᱟᱲᱮᱭᱟᱜᱼᱟ ᱛᱟᱦᱞᱮ ᱚᱱᱟ ᱫᱚ ᱵᱟᱝ ᱪᱟᱸᱲᱚᱜᱼᱟ ᱥᱮ ᱛᱩᱫ ᱫᱚ ᱦᱮᱸ ᱟᱨ ᱵᱟᱢ ᱤᱭᱟᱹ ᱫᱟᱲᱮᱭᱟᱜᱼᱟ ᱞᱚ ᱞᱚᱜᱚᱱ ᱞᱚᱜᱚᱱ ᱵᱟᱢ ᱩᱥᱟᱹᱨᱟ ᱫᱟᱲᱮᱭᱟᱜᱼᱟ ᱚᱱᱟ ᱦᱚᱛᱮᱡ ᱛᱮ ᱟᱨ ᱱᱟᱥᱮ ᱱᱟᱜ ᱦᱟᱨᱟ ᱦᱚᱪᱚᱱ ᱟᱫᱚ ᱠᱷᱮᱛ ᱠᱚᱫᱚ ᱤᱭᱟᱹ ᱫᱟᱜᱟᱣ ᱦᱩᱭᱩᱜ ᱠᱟᱱᱟ ᱦᱮᱸ ᱥᱮ ᱞᱚᱥᱚᱫ ᱠᱟᱜ ᱦᱩᱭᱩᱜ ᱠᱟᱱᱟ ᱟᱨ ᱛᱟᱦᱞᱮ ᱛᱚᱞᱟ ᱤᱭᱟᱹ ᱛᱚᱨᱟ ᱦᱟᱨᱟ ᱛᱳᱨᱳ, ᱱᱟᱥᱮᱱᱟᱜ ᱟᱨ ᱛᱚᱠᱷᱚᱱ ᱨᱚᱦᱚᱭ ᱞᱮᱠᱷᱟᱱ ᱜᱮ,
ᱟᱸᱪ-ᱪᱷᱟ ᱾ ᱛᱟᱞᱦᱮ ᱟᱯᱮ ᱥᱮᱫ ᱫᱚ ᱫᱚᱢᱮ ᱛᱟᱭᱚᱢ ᱜᱮᱭ ᱫᱟᱜ ᱫᱟᱭ ᱦᱟᱸᱜ? ᱥᱮ-ᱠ ᱾
ᱫᱟᱜ ᱫᱚ ᱫᱟᱜ ᱫᱚ ᱛᱟᱭᱚᱢ ᱫᱚ ᱵᱟᱭ ᱫᱟᱜ ᱫᱟ ᱫᱟᱜ ᱫᱚ ᱴᱷᱤᱠ ᱜᱮᱭ ᱫᱟᱜᱮᱫ ᱛᱟᱦᱮᱱᱮ ᱟᱨ ᱛᱟᱦᱞᱮᱼᱼ ᱚᱱᱟ ᱛᱚᱞᱟᱜᱮ ᱛᱟᱭᱚᱢ ᱛᱮ ᱜᱤᱰᱤ ᱦᱳᱭ ᱞᱮᱱᱟ ᱛᱚ ᱾ ᱟᱫᱚ ᱚᱱᱟ ᱛᱮᱜᱮ ᱛᱚ ᱛᱚᱞᱟ ᱡᱩᱫᱤ ᱞᱟᱦᱟ ᱞᱟᱦᱟ ᱜᱤᱰᱤ ᱦᱳᱭ ᱠᱚᱜᱼᱟ ᱦᱮᱸ ᱥᱮ ᱟᱫᱚ ᱦᱟᱨᱟ ᱠᱚᱜᱼᱟ ᱞᱚᱜᱚᱱ ᱧᱚᱜ ᱜᱮ ᱟᱨ ᱛᱟᱞᱦᱮ ᱛᱟᱭᱚᱢ ᱛᱮᱞᱮ ᱜᱤᱰᱤᱣ ᱠᱟᱫᱟ ᱛᱚᱞᱟ ᱠᱟᱫᱟᱞᱮ ᱚᱱᱟ ᱦᱚᱛᱮ ᱛᱮ ᱟᱹᱣᱨᱤ ᱦᱟᱨᱟ ᱡᱩᱛᱚᱜᱼᱟ ᱾
ᱦᱮᱸ ᱦᱮᱸ᱾
ᱟᱫᱚ ᱛᱟᱦᱞᱮ ᱟᱢ ᱫᱚ ᱦᱳᱲᱳ ᱠᱚᱢ ᱨᱚᱦᱚᱭ ᱵᱟᱲᱟ ᱠᱟᱫᱟᱢ ᱦᱳᱲᱳ ᱠᱚ? ᱥᱮᱜ ᱵᱟ ᱱᱮᱛᱟᱨ ᱫᱚᱧ ᱧᱮᱞ ᱠᱟᱫ ᱠᱚᱣᱟ ᱛᱚ ᱠᱚᱲᱟ ᱜᱤᱫᱽᱨᱟᱹ ᱦᱚᱸᱠᱚ ᱨᱚᱦᱚᱭ ᱫᱟ ᱜᱟᱱ ᱜᱮᱭᱟᱢ?
ᱦᱮᱸ ᱨᱚᱦᱚᱭ ᱫᱚ ᱤᱧ ᱦᱚᱧ ᱧᱮᱞ ᱵᱟᱲᱟᱣ ᱠᱟᱜ ᱠᱚ ᱜᱮᱭᱟ ᱨᱚᱦᱚᱭ ᱜᱮᱭᱟ ᱠᱚ ᱠᱚᱲᱟ ᱜᱤᱫᱽᱨᱟᱹ ᱦᱚᱸ ᱟᱞᱮ ᱥᱮᱫ ᱚᱝᱠᱟ ᱾ ᱫᱚᱢᱮᱜᱮᱧ ᱧᱮᱞ ᱟᱠᱟᱫ ᱠᱚᱣᱟ ᱠᱚᱲᱟ ᱜᱤᱫᱽᱨᱟᱹ ᱦᱳᱲᱳ ᱠᱚ ᱨᱚᱦᱚᱭ ᱠᱷᱮᱛ ᱠᱚ ᱪᱟᱞᱟᱜ ᱜᱮᱭᱟ ᱾ ᱤᱧ ᱫᱚ ᱚᱱᱠᱟ ᱨᱚᱦᱚᱭ ᱦᱚᱸ ᱵᱟᱹᱧ ᱨᱚᱦᱚᱭ ᱵᱟᱲ ᱠᱟᱜᱼᱟ ᱪᱮᱥᱴᱟ ᱠᱟᱛᱮ ᱦᱚᱸ ᱵᱟᱹᱧ ᱧᱮᱞ ᱥᱟᱡᱮ ᱦᱳᱲᱳᱧ ᱨᱚᱦᱚᱭᱟ ᱢᱮᱱᱛᱮ ᱦᱮᱸ, ᱚᱲᱟᱜ ᱠᱚᱨᱮ ᱦᱚᱸ ᱠᱚ ᱢᱮᱱ ᱵᱟᱲᱟᱭ ᱜᱮᱭᱟ ᱡᱮ ᱩᱱᱠᱩ ᱫᱚ ᱠᱚ ᱨᱚᱦᱚᱭ ᱫᱟ ᱠᱚᱲᱟ ᱜᱤᱫᱽᱨᱟᱹ ᱦᱩᱭ ᱠᱟᱛᱮ ᱟᱢ ᱫᱚ ᱠᱚᱲᱟ ᱜᱤᱫᱽᱨᱟᱹ ᱦᱩᱭ ᱠᱟᱛᱮᱫ ᱨᱮᱦᱚᱸ ᱦᱳᱲᱳ ᱵᱟᱢ ᱨᱚᱦᱚᱭᱮᱫᱟ ᱾ ᱚᱝᱠᱟ ᱢᱮᱱ ᱵᱟᱲᱟᱭ ᱜᱮᱭᱟ ᱠᱚ ᱾
ᱵᱟᱝ ᱨᱚᱦᱚᱭ ᱫᱚ ᱤᱧ ᱫᱚᱧ ᱞᱟᱹᱭᱟ ᱵᱷᱟᱜᱮᱹᱭᱟ ᱠᱟᱨᱚᱱ ᱚᱲᱟᱜ ᱦᱚᱲ ᱚᱲᱟᱜ ᱦᱚᱲ ᱠᱚ ᱨᱚᱦᱚᱭᱮᱫᱟ ᱦᱮᱸ ᱥᱮ ᱟᱢ ᱦᱚᱸ ᱡᱩᱫᱤᱢ ᱪᱮᱥᱴᱟᱭᱟ ᱡᱮ ᱦᱮᱸ ᱜᱚᱲᱚᱣᱟ ᱠᱚᱣᱟᱹᱧ ᱱᱟᱥᱮᱱᱟᱜ ᱦᱮᱸ ᱥᱮ ᱾ ᱵᱟᱝ ᱡᱟᱹᱥᱛᱤ ᱵᱤᱥᱤ ᱫᱚ ᱵᱟᱝ ᱟᱫᱚ ᱾ ᱡᱟᱦᱟᱸ ᱛᱤᱱᱟᱹᱜ ᱜᱮᱢ ᱫᱟᱲᱮᱭᱟᱜᱼᱟ ᱱᱟᱥᱮᱹᱱᱟᱥᱮᱹ ᱦᱮᱸ ᱟᱫᱚᱢ ᱫᱟᱲᱮᱭᱟᱜ ᱜᱮᱭᱟ ᱚᱱᱟ ᱫᱚ ᱱᱟᱥᱮᱹ ᱱᱟᱥᱮᱹᱫᱚ ᱟᱫᱚ ᱚᱱᱟ ᱦᱚᱛᱮ ᱠᱟᱹᱴᱤᱡ ᱫᱚᱢ ᱜᱚᱲᱚ ᱵᱟᱲᱟ ᱠᱚᱣᱟ ᱦᱮᱸ ᱥᱮ ᱵᱟᱝ ᱪᱮᱥᱴᱟ ᱞᱮᱠᱷᱟᱱᱮᱢ ᱜᱟᱱ ᱜᱚᱫᱟ ᱦᱮᱸ ᱥᱮ ᱾
ᱟᱨ ᱱᱚᱝᱠᱟ ᱦᱳᱲᱳ ᱤᱨᱚᱜ ᱠᱚᱦᱚᱸ ᱧᱮᱞ ᱟᱠᱟᱫ ᱠᱚᱣᱟ ᱫᱚᱢᱮ ᱠᱚᱠᱚ ᱪᱟᱞᱟᱜᱼᱟ ᱟᱞᱮᱥᱮᱫ ᱫᱚ ᱚᱱᱠᱟ ᱠᱚᱲᱟ ᱜᱤᱫᱽᱨᱟᱹ ᱾
ᱦᱩᱸ᱾
ᱦᱟᱹᱱᱤ ᱱᱩᱭᱟᱜ ᱚᱱᱠᱟ ᱯᱩᱭᱥᱟᱹᱭᱟᱠᱚ ᱾ ᱦᱩᱲᱩ ᱠᱚ ᱛᱚᱞ ᱛᱟᱠᱚᱣᱟ
ᱦᱮᱸ ᱾
ᱱᱚᱝᱠᱟ ᱟᱫᱚ ᱤᱧ ᱫᱚ ᱢᱤᱛᱟᱹᱧ ᱜᱮᱭᱟᱠᱚ ᱟᱫᱚ ᱤᱧ ᱫᱚ ᱵᱟᱹᱧ ᱠᱩᱥᱤᱭᱟᱫ, ᱛᱮ ᱵᱟᱧ ᱪᱟᱞᱟᱜ ᱜᱮᱭᱟ ᱾
ᱥᱟᱦ ᱟᱨ ᱚᱲᱟᱜ ᱠᱚᱨᱮᱱᱟᱜ ᱫᱚ ᱵᱟᱢ ᱤᱨ ᱵᱟᱲᱟᱭᱟ ᱵᱟᱢ ᱛᱚᱞ ᱵᱟᱲᱟᱭᱟ ᱦᱳᱲᱳ ᱠᱚ?
ᱚᱲᱟᱜ ᱠᱚᱨᱮᱱᱟᱜ ᱦᱚᱸ ᱚᱱᱠᱟᱧ ᱦᱚᱲ ᱠᱚᱞᱮ ᱞᱟᱜᱟᱣ ᱠᱚᱣᱟ ᱤᱨ ᱚᱪᱚ ᱠᱚᱣᱟᱞᱮ ᱛᱚᱞ ᱚᱪᱚ ᱠᱚᱣᱟᱞᱮ ᱫᱟᱞ ᱦᱚᱸᱞᱮ ᱫᱟᱞ ᱚᱪᱚ ᱠᱚ ᱛᱟᱦᱮᱸ ᱾ ᱠᱷᱚᱱ ᱜᱮ ᱤᱧ ᱫᱚ ᱚᱱᱟ ᱠᱚᱫᱚ ᱠᱟᱹᱢᱤ ᱵᱟᱝ ᱥᱟᱱᱟᱧ ᱜᱮᱭᱟ ᱾
ᱟᱪ-ᱪᱷᱟ, ᱵᱟᱝ ᱚᱱᱟ ᱦᱚᱸ ᱠᱟᱛᱷᱟ ᱠᱟᱱᱟ ᱦᱮᱸᱥᱮ ᱾
ᱦᱮᱸ ᱾
ᱠᱩᱲᱤ ᱜᱤᱫᱽᱨᱟᱹ ᱠᱷᱟᱱ ᱫᱚ ᱛᱟᱣ ᱦᱮᱸᱥᱮ ᱚᱱᱟ ᱫᱚ ᱠᱟᱹᱢᱤ ᱦᱳᱭ ᱠᱚᱜ ᱜᱮᱭᱟ ᱦᱳᱲᱳ ᱨᱚᱦᱚᱭ ᱤᱨ ᱦᱮᱸᱥᱮ ᱟᱨ ᱠᱚᱲᱟ ᱜᱤᱫᱽᱨᱟᱹ ᱫᱚᱠᱚ ᱩᱱᱟᱹᱜ ᱫᱚ ᱵᱟ-ᱢᱟᱱᱮ ᱨᱚᱦᱚᱭ ᱨᱮᱦᱚᱸ ᱤᱭᱟᱹ ᱫᱟᱲᱮᱭᱟᱜ ᱨᱮᱦᱚᱸᱢ ᱴᱷᱤᱠ ᱜᱮᱭᱟ ᱟᱨ ᱵᱟᱝ ᱫᱟᱲᱮᱭᱟᱜ ᱨᱮᱦᱚᱸ ᱤᱧ ᱫᱩᱧ ᱞᱟᱹᱭᱟ ᱤᱧ ᱫᱚ ᱥᱮᱬᱟ ᱫᱚ ᱴᱷᱤᱠ ᱜᱮᱭᱟ ᱥᱮᱬᱟ ᱛᱮᱫᱚ ᱠᱳᱱᱳ ᱵᱟᱝ ᱤᱭᱟᱹᱜᱼᱟ ᱦᱮᱸᱥᱮ ᱾
ᱦᱩ ᱾
ᱦᱩᱸ ᱾
ᱥᱮ ᱟᱢ ᱫᱚ ᱛᱟᱞᱦᱮ ᱱᱚᱜ-ᱚᱭ ᱠᱩᱲᱤ ᱜᱤᱫᱽᱨᱟᱹ ᱠᱟᱱᱟᱢ ᱛᱟᱞᱦᱮ ᱚᱱᱟ ᱠᱚᱫᱚ ᱵᱷᱟᱜᱮᱹ ᱜᱮᱛᱚᱢ ᱠᱟᱹᱢᱤ ᱫᱟᱲᱮᱭᱟᱜᱼᱟ? ᱫᱟᱲᱮᱭᱟᱜᱼᱟ ᱦᱳᱲᱳ ᱨᱚᱦᱚᱭ ᱦᱳᱲᱳ ᱤᱨ
ᱦᱮᱸ ᱟᱫᱚ ᱠᱩᱲᱤ ᱜᱤᱫᱽᱨᱟᱹᱼᱼ ᱟᱫᱚ ᱵᱩᱡᱟᱹᱜ ᱜᱮᱭᱟᱢ ᱛᱚ ᱦᱮᱸᱥᱮ ᱠᱩᱲᱤ ᱜᱤᱫᱽᱨᱟᱹ ᱠᱩᱲᱤ ᱜᱤᱫᱽᱨᱟᱹ ᱦᱩᱭ ᱞᱮᱠᱷᱟᱱ ᱟᱫᱚᱼᱼ ᱪᱮᱫ ᱠᱟᱹᱢᱤ ᱡᱮ ᱵᱟᱝ ᱥᱮᱬᱟ ᱦᱩᱭᱩᱜᱼᱟ ᱚᱱᱟ ᱫᱚ ᱵᱟᱝ ᱠᱟᱱᱟ ᱢᱮᱱ ᱠᱷᱟᱱ ᱫᱟᱲᱮ ᱫᱚ ᱵᱟᱹᱧ ᱫᱟᱲᱮᱭᱟᱜᱼᱟ ᱵᱟᱹᱧ ᱢᱮᱱ ᱮᱫᱟ ᱡᱮ ᱫᱟᱲᱮᱭᱟᱜ ᱟᱹᱧ ᱦᱮᱸ ᱟᱫᱚ ᱥᱮᱬᱟ ᱦᱩᱭᱩᱜᱼᱟ ᱪᱤᱠᱟᱹᱭ ᱟᱢ ᱥᱮ ᱵᱟᱝ ᱥᱮᱬᱟ ᱠᱟᱛᱮ ᱚᱠᱟᱢ ᱪᱟᱞᱟᱜᱼᱟ ᱥᱮᱬᱟ ᱫᱚ ᱦᱩᱭᱩᱜ ᱱᱟᱥᱮᱱᱟᱜ ᱦᱚᱸᱜᱼᱚ ᱦᱳᱲᱳ ᱨᱚᱦᱚᱭ ᱫᱤᱱ ᱦᱤᱡᱩᱜ ᱠᱟᱱᱟ ᱟᱨᱦᱚᱸ ᱦᱳᱲᱳ ᱨᱚᱦᱚᱭ ᱠᱚ ᱪᱟᱞᱟᱜ ᱦᱩᱭᱩᱜᱼᱟ
ᱦᱩᱸᱻ
ᱛᱟᱦᱚᱞᱮ ᱪᱟᱞᱟᱣ ᱵᱟᱲᱟ ᱟᱠᱟᱱ ᱜᱮᱭᱟᱢ ᱦᱟᱸᱜ
ᱦᱩᱸ ᱪᱟᱞᱟᱣ ᱫᱩᱧ ᱪᱟᱞᱟᱣ ᱵᱟᱲᱟ ᱟᱠᱟᱱᱟ ᱵᱟᱝ ᱫᱚ ᱵᱟᱝ ᱤᱧ ᱞᱟᱹᱭᱟ ᱪᱟᱞᱟᱣ ᱫᱚᱧ ᱪᱟᱞᱟᱣ ᱵᱟᱲᱟ ᱟᱠᱟᱱᱟ ᱟᱫᱚ ᱛᱮᱢᱚᱱ ᱫᱚ ᱵᱟᱹᱧ ᱫᱟᱲᱮᱭᱟᱜᱼᱟ ᱟᱫᱚᱼᱼ ᱜᱚᱲᱚ ᱫᱚᱧ ᱜᱚᱲᱚᱣᱟ ᱠᱚᱣᱟ ᱦᱮᱸ ᱥᱮ ᱱᱟᱥᱮ ᱱᱟᱥᱮ ᱦᱚᱭᱛᱚ ᱠᱟᱹᱴᱤᱡ ᱤᱧ ᱨᱚᱦᱚᱭ ᱠᱮᱫᱟ ᱦᱮᱸᱥᱮ ᱟᱨ ᱦᱚᱸᱧ ᱡᱤᱨᱟᱹᱣ ᱵᱟᱲᱟᱭ ᱮᱱᱟ ᱦᱮᱸ ᱟᱨᱦᱚᱧ ᱨᱚᱦᱚᱭ ᱠᱮᱫᱟ ᱚᱱᱠᱟ ᱟᱨᱠᱤ ᱱᱟᱥᱮ ᱱᱟᱥᱮ
ᱛᱟᱦᱚᱞᱮ ᱚᱲᱟᱜ ᱠᱚ ᱨᱮᱱᱟᱜ ᱫᱚ ᱟᱯᱮ ᱛᱮᱜᱮ ᱯᱮ ᱨᱚᱦᱚᱭ ᱛᱟᱦᱮᱸᱫ ᱦᱩᱲᱩ ᱠᱚᱫᱚ ᱵᱟᱝ
ᱨᱚᱦᱚᱭ ᱫᱚ ᱨᱚᱦᱚᱭ ᱜᱮᱭᱟ ᱟᱫᱚ ᱡᱩᱫᱤ ᱠᱟᱹᱢᱤᱱ ᱠᱚ ᱧᱮᱞ ᱫᱚ ᱦᱩᱭᱩᱜᱼᱟ ᱦᱮᱸᱥᱮ ᱟᱨ ᱡᱩᱫᱤ ᱮ ᱢᱤᱫ ᱥᱟᱶ ᱛᱮ ᱜᱮ ᱟᱞᱮ ᱥᱮᱫ ᱫᱚ ᱡᱚᱛᱚᱼᱼ ᱛᱚ ᱢᱤᱫ ᱥᱟᱶ ᱛᱮᱜᱮ ᱠᱚ ᱨᱚᱦᱟᱭ ᱟ ᱡᱚᱠᱷᱚᱱ ᱫᱚᱼᱼ ᱟᱨ ᱛᱚᱠᱷᱚᱱ ᱛᱚ ᱟᱨ ᱩᱱᱟᱹᱜ ᱫᱚ ᱵᱟᱢ ᱧᱟᱢ ᱠᱚᱣᱟ ᱥᱮ ᱧᱟᱢᱚᱜ ᱨᱮᱦᱚᱸ ᱠᱚ ᱵᱟᱨ ᱯᱮ ᱦᱚᱲ ᱠᱚ ᱧᱟᱢ ᱱᱟ ᱦᱮᱸᱥᱮ ᱦᱮᱸ ᱟᱨ ᱛᱟᱦᱞᱮ ᱟᱫᱚ ᱚᱲᱟᱜ ᱦᱚᱲᱛᱮ ᱟᱫᱚ ᱱᱤᱡᱮ ᱠᱚ ᱪᱟᱞᱟᱣ ᱦᱩᱭᱩᱜᱼᱟ ᱦᱮᱸᱥᱮ
ᱦᱮᱸ
ᱟᱢ ᱪᱤᱠᱟᱹᱭᱟᱢ ᱵᱟᱢ ᱧᱟᱢ ᱠᱚ ᱠᱷᱟᱱ ᱡᱟᱹᱥᱛᱤ ᱠᱚᱢ ᱥᱮ ᱠᱚᱢ ᱢᱚᱬᱮ ᱛᱩᱨᱩᱭ ᱦᱮᱸᱥᱮ ᱦᱮ ᱢᱚᱬᱮ ᱛᱩᱨᱩᱭ ᱦᱚᱲ ᱛᱚ ᱟᱵᱚ ᱤᱭᱟᱹ ᱫᱚᱨᱠᱟᱨ ᱜᱮᱭᱟ ᱦᱮᱸᱥᱮ ᱚᱱᱟ ᱨᱚᱦᱚᱭ ᱠᱚᱛᱮ ᱮᱠᱞᱟ ᱮᱠᱞᱟ ᱫᱚ ᱯᱮ ᱵᱟᱨ ᱯᱮ ᱦᱚᱲ ᱛᱮᱫᱚ ᱪᱮᱫ ᱞᱮᱠᱟ ᱦᱮᱸᱥᱮ ᱦᱮᱸ ᱟᱹᱰᱤ ᱤᱭᱟᱹᱜᱼᱟ ᱞᱚᱜᱚᱱ ᱵᱟᱝ ᱦᱩᱭᱩᱜᱼᱟ ᱚᱱᱟ ᱦᱚᱛᱮᱡ ᱛᱮ ᱪᱟᱞᱟᱣ ᱦᱩᱭᱩᱜᱼᱟ ᱟᱨ ᱟᱯᱮ ᱥᱮᱫ ᱫᱚᱼᱼ ᱦᱮᱸᱛᱚ ᱟᱯᱮ ᱥᱮᱫ ᱪᱮᱫ ᱞᱮᱠᱟ ᱠᱚ ᱨᱚᱦᱚᱭᱟ ᱦᱳᱲᱳ ᱢᱟᱱᱮ ᱵᱟᱨᱫᱷᱟᱣ ᱥᱮ ᱢᱤᱫ ᱫᱷᱟᱣ ᱜᱮ
ᱟᱞᱮ ᱥᱮᱫ ᱫᱚ ᱢᱤᱫ ᱫᱷᱟᱣ ᱜᱮᱠᱚ ᱨᱚᱦᱚᱭᱟ ᱚᱱᱠᱟ ᱟᱞᱮ ᱥᱮᱫ ᱫᱚ ᱚᱱᱟ ᱥᱮᱞᱚ ᱠᱚ ᱮᱢᱟᱱ ᱟᱨ ᱪᱮᱫ ᱠᱚ ᱢᱮᱱᱟᱜ ᱫᱚᱼᱼ ᱚᱱᱟ ᱠᱚ ᱨᱮᱱᱟᱜ ᱫᱟᱜ ᱫᱚ ᱟᱞᱮ ᱥᱮᱫ ᱫᱚ ᱵᱟᱹᱱᱩᱜ ᱟ ᱛᱚ ᱟᱞᱮ ᱥᱮᱫ ᱫᱚ ᱢᱤᱫ ᱫᱷᱟᱣ ᱜᱮ ᱥᱮᱨ ᱫᱟᱜ ᱡᱟᱹᱲᱤ ᱠᱮᱫ ᱠᱷᱟᱱ ᱦᱩᱭᱱᱟ ᱟᱨ ᱵᱟᱝ ᱠᱷᱟᱱ ᱫᱚ ᱤᱱᱟᱹ ᱥᱮᱨᱢᱟ ᱦᱚᱸ ᱦᱩᱲᱩ ᱫᱚ ᱵᱟᱝ ᱦᱩᱭᱩᱜ ᱛᱟᱞᱮᱭᱟ
ᱦᱮᱸ ᱦᱩᱲᱳ ᱵᱟᱛ ᱠᱟᱛᱮ ᱟᱫᱚ ᱮᱴᱟᱜ ᱜᱟᱜ ᱦᱮᱸᱛᱚ ᱦᱳᱲᱳ ᱛᱚ ᱢᱤᱫ ᱫᱷᱟᱣ ᱜᱮᱯᱮ ᱨᱚᱦᱚᱭ ᱠᱮᱫᱟ ᱮᱴᱟᱜ ᱮᱴᱟᱜ ᱠᱚ ᱡᱟᱦᱟᱱᱟᱜ ᱜᱮ ᱡᱟᱦᱟᱸ
ᱦᱳᱲᱳ ᱵᱟᱫ ᱠᱟᱛᱮᱫ ᱮᱴᱟᱜ ᱫᱚᱭ ᱡᱮᱢᱚᱱ ᱚᱱᱟ ᱦᱚᱸ ᱠᱚᱢ ᱜᱮ ᱠᱚ ᱨᱚᱦᱚᱭᱟ ᱡᱮᱢᱚᱱ ᱛᱩᱲᱤᱼᱼ ᱛᱤᱞᱢᱤᱧ ᱠᱚ ᱦᱮᱸᱜ ᱚᱱᱟ ᱠᱚᱦᱚᱸ ᱦᱩᱭᱩᱜ ᱛᱟᱦᱮᱸᱜ ᱜᱮᱭᱟ ᱫᱟᱜ ᱠᱚ ᱛᱚ ᱟᱞᱮ ᱥᱮᱫ ᱚᱱᱠᱟ ᱞᱮᱠᱟ ᱵᱟᱹᱱᱩᱜᱼᱟ ᱛᱚ ᱚᱲᱟᱜ ᱨᱮ ᱡᱚᱢ ᱵᱟᱲᱟ ᱞᱮᱠᱟ ᱠᱚ ᱨᱚᱦᱚᱭᱟ ᱵᱟᱠᱷᱟᱱ ᱫᱚ ᱮᱴᱟᱜ ᱥᱮᱫ ᱫᱚᱧ ᱧᱮᱞ ᱟᱠᱟᱫ ᱠᱚᱣᱟ ᱟᱠᱟᱨᱤᱧ ᱟᱠᱚ ᱰᱷᱮᱨ ᱰᱷᱮᱨ ᱠᱚ ᱨᱚᱦᱚᱭᱟ᱾
ᱦᱮᱸ᱾
ᱟᱠᱷᱨᱤᱧ ᱟᱠᱚ ᱦᱚᱸᱜ ᱱᱚᱝᱠᱟ ᱟᱞᱮᱥᱮᱫ ᱫᱚ ᱚᱲᱟᱜ ᱨᱮ ᱡᱚᱢ ᱞᱟᱹᱜᱤᱫ ᱜᱮᱠᱚ ᱨᱚᱦᱚᱭᱟ᱾
ᱦᱚᱞᱟ ᱚᱲᱟᱜ ᱨᱮ ᱛᱤᱱᱟᱹᱜ ᱡᱚᱢ ᱩᱱᱟᱹᱜ ᱜᱮᱯᱮ ᱨᱚᱦᱚᱭᱟ ᱦᱮᱸᱥᱮ ᱟᱫᱚ ᱛᱟᱨ ᱵᱟᱹᱲᱛᱤ ᱫᱚ ᱵᱟᱝ᱾
ᱦᱮᱸ ᱮᱴᱟᱜ ᱥᱮᱫ ᱫᱚ ᱦᱟᱱᱟᱧ ᱧᱮᱞ ᱠᱟᱜ ᱠᱚᱣᱟ ᱦᱟᱱᱟ ᱡᱚᱛᱚ ᱚᱱᱠ ᱨᱚᱦᱚᱭ ᱛᱟᱦᱮᱸᱫ ᱜᱮᱭᱟ ᱠᱚ ᱡᱮᱢᱚᱱ ᱵᱮᱸᱜᱟᱲ ᱦᱩᱭᱮᱱ ᱛᱟᱢ, ᱵᱤᱞᱟᱹᱛᱤ ᱦᱩᱭᱮᱱ ᱛᱟᱢ, ᱠᱚᱸᱰᱷᱟ ᱦᱩᱭᱮᱱ
ᱦᱮᱸ᱾
ᱱᱚᱜᱚᱭ ᱱᱚᱣᱟ ᱠᱚ ᱨᱚᱦᱚᱭ ᱜᱮᱭᱟ ᱠᱚ ᱚᱱᱟ ᱠᱚᱫᱚ ᱚᱲᱟᱜ ᱨᱮ ᱡᱚᱢ ᱞᱟᱹᱜᱤᱫ ᱜᱮᱭᱟ ᱦᱩᱸ᱾ ᱟᱨ ᱵᱟᱠᱷᱟᱱ ᱫᱚ ᱱᱚᱣᱟ ᱮᱴᱟᱜ ᱥᱮᱫ ᱫᱚᱧ ᱧᱮᱞ ᱠᱟᱜ ᱠᱚᱣᱟ ᱡᱟᱹᱥᱛᱤ ᱡᱟᱹᱥᱛᱤ ᱠᱚ ᱪᱟᱥ ᱛᱮᱠᱚ ᱟᱠᱷᱨᱤᱧ ᱠᱚ ᱤᱫᱤᱭᱟ ᱵᱟᱡᱟᱨ ᱨᱮ᱾
ᱦᱩᱸ
ᱛᱟᱦᱞᱮ ᱟᱯᱮ ᱥᱮᱫ ᱫᱚ ᱱᱚᱣᱟ ᱠᱚᱫᱚ ᱦᱩᱭᱩᱜ ᱜᱮᱭᱟ ᱥᱮ ᱵᱟᱝ?
ᱟᱞᱮᱥᱮᱫ ᱫᱚ ᱦᱮᱸ ᱟᱞᱮᱥᱮᱫ ᱫᱚ ᱡᱚᱛᱚ ᱜᱮ ᱪᱟᱥ ᱦᱩᱭᱩᱜᱼᱟ ᱟᱫᱚ ᱟᱞᱮᱥᱮᱫ ᱫᱚ ᱢᱟᱱᱮ ᱦᱳᱲᱳ ᱦᱚᱸ ᱵᱟᱫᱷᱟ ᱠᱚ ᱪᱟᱥᱟ ᱟᱨ ᱤᱭᱟᱹ ᱦᱚᱸ ᱪᱮᱫ ᱠᱚ ᱞᱟᱹᱭᱟ ᱟᱱᱟᱡᱽ ᱠᱚᱦᱚᱸ ᱡᱮ ᱛᱩᱲᱤ, ᱠᱷᱚᱥ, ᱛᱩᱞᱤ, ᱛᱤᱞᱢᱤᱧ ᱟᱨ ᱟᱞᱩᱻ ᱚᱱᱟ ᱠᱚᱜᱮ ᱢᱟᱱᱮ ᱡᱟᱦᱟᱸ ᱤᱭᱟᱹᱨᱮ ᱦᱩᱭᱩᱜᱼᱟ ᱡᱟᱦᱟᱸ ᱥᱤᱡᱤᱱ ᱥᱤᱡᱤᱱ ᱡᱟᱦᱟᱸ ᱟ ᱦᱩᱭᱩᱜᱼᱟ ᱡᱤᱱᱤᱥ ᱠᱚ ᱦᱮᱸᱥᱮ᱾
ᱦᱮᱸ᱾
ᱚᱱᱠᱟᱜᱮ ᱨᱚᱦᱚᱭ ᱦᱩᱭᱩᱜᱼᱟ ᱢᱟᱱᱮ ᱠᱷᱮᱛ ᱫᱚ ᱯᱷᱟᱸᱠᱟ ᱫᱚ ᱵᱟᱝ ᱛᱟᱦᱮᱱᱟ ᱵᱟᱲᱜᱮ ᱠᱚᱫᱚ ᱵᱟᱲᱜᱮ ᱠᱚᱫᱚ ᱢᱟᱱᱮ ᱚᱱᱟ ᱚᱲᱟᱜ ᱚᱲᱟᱜ ᱥᱩᱨ ᱠᱚᱨᱮ ᱡᱟᱦᱟᱸᱭ ᱦᱮᱸ ᱥᱮ ᱵᱟᱲᱜᱮ ᱠᱚ ᱛᱟᱦᱮᱱᱟ ᱚᱱᱟ ᱠᱚᱫᱚ ᱵᱟᱝ ᱛᱟᱦᱮᱱᱟ ᱦᱚᱭᱛᱚ ᱛᱤᱞᱢᱤᱧ ᱮᱢ ᱨᱟᱠᱟᱵ ᱠᱮᱫᱟ ᱛᱩᱲᱤᱢ ᱨᱟᱠᱟᱵ ᱠᱮᱫᱟ ᱛᱤᱞᱢᱤᱧ ᱮᱢ ᱮᱨ ᱠᱮᱫᱟ ᱛᱤᱞᱢᱤᱧᱮᱢ ᱨᱟᱠᱟᱵ ᱠᱮᱫᱟ ᱟᱫᱚ ᱱᱤᱛᱚᱜᱼᱫᱚ ᱟᱱᱟᱡ ᱠᱚᱢ ᱪᱟᱥ ᱠᱮᱫᱟ ᱡᱟᱦᱟᱸᱱᱟᱜ᱾ ᱥᱮ ᱡᱟ ᱠᱚ ᱦᱩᱭᱩᱜᱼᱟ ᱱᱤᱛᱚᱜ ᱟᱨᱦᱚᱸ ᱨᱟᱵᱟᱝ ᱫᱤᱱ ᱫᱚ ᱟᱞᱩᱢ ᱪᱟᱥ ᱠᱮᱫᱟ ᱢᱟᱱᱮ ᱢᱤᱫ ᱫᱷᱟᱣ ᱤᱭᱟᱹ ᱫᱚ ᱵᱟᱝ ᱛᱟᱦᱮᱸᱱᱟ ᱯᱷᱟᱠᱟ ᱫᱚ ᱵᱟᱝ ᱛᱟᱦᱮᱸᱱᱟ ᱡᱮ ᱮ ᱠᱷᱮᱛ ᱠᱟᱹᱴᱤᱡ ᱤᱭᱟᱹᱭᱟᱢ ᱵᱟᱲᱜᱮ ᱠᱚ ᱚᱱᱠᱟ
ᱛᱟᱦᱚᱞᱮ ᱟᱯᱮᱥᱮᱫ ᱫᱚ ᱫᱟᱜ ᱨᱮᱱᱟᱜ ᱟᱱᱟᱴ ᱮᱴᱠᱮᱴᱚᱬᱮ ᱠᱚᱫᱚ ᱵᱟᱹᱱᱩᱜ ᱜᱮᱭᱟ ᱦᱮᱸ ᱦᱟᱝ?
ᱟᱫᱚ ᱟᱞᱮ ᱥᱮᱫ ᱫᱚ ᱢᱤᱱᱤ ᱠᱚ ᱢᱮᱱᱟᱜᱼᱟ, ᱯᱩᱠᱷᱨᱤ ᱠᱚ ᱢᱟᱱᱮ ᱵᱟᱸᱫᱷ ᱠᱚᱦᱚᱸ ᱢᱮᱱᱟᱜ ᱛᱟᱞᱮᱭᱟ᱾ ᱟᱫᱚ ᱵᱟᱱ ᱠᱷᱚᱱ ᱦᱚᱸ ᱫᱟᱜ ᱮᱢ ᱨᱟᱠᱟᱵ ᱫᱟᱲᱮᱭᱟᱜᱼᱟ ᱢᱮᱥᱤᱱ ᱛᱟᱦᱮᱸᱱ ᱛᱟᱢ ᱢᱟ ᱦᱮᱸᱥᱮ ᱟᱨ ᱢᱤᱱᱤ ᱠᱚᱦᱚᱸ ᱢᱮᱱᱟᱜᱼᱟ ᱢᱤᱱᱤ ᱠᱷᱚᱱᱜᱮ ᱚᱱᱟ ᱫᱟᱜ ᱫᱚ ᱟᱨ ᱤᱭᱟᱹ ᱵᱟᱲᱜᱮ ᱠᱚᱫᱚ ᱚᱱᱟ ᱟᱱᱟᱡ ᱠᱚᱫᱚ ᱛᱤᱱᱟᱹᱜ ᱫᱚ ᱫᱟᱜ ᱫᱚ ᱞᱟᱜᱟᱜᱼᱟ ᱦᱮᱸᱥᱮ ᱱᱟᱥᱮ ᱛᱟᱱᱟᱜᱹ ᱮᱢ ᱤᱭᱟᱹ ᱢᱤᱫ ᱵᱟᱨ ᱜᱷᱚᱱᱴᱟ ᱜᱟᱱᱮᱢ ᱟᱲᱟᱜ ᱟᱫᱟ ᱫᱟᱜ ᱦᱩᱭ ᱜᱚᱫ ᱮᱱᱟ᱾
ᱟᱪᱪᱷᱟ ᱟᱞᱮᱥᱮᱫ ᱫᱚ ᱚᱱᱠᱟ ᱫᱟᱜ ᱨᱮᱱᱟᱜ ᱦᱚᱸ ᱟᱭᱢᱟ ᱟᱱᱟᱴ ᱮᱴᱠᱮᱴᱚᱬᱮ ᱢᱮᱱᱟᱜᱼᱟᱛᱚ᱾ ᱚᱱᱟ ᱠᱷᱟᱹᱛᱤᱨ ᱛᱮ ᱨᱟᱵᱟᱝ ᱚᱱᱟ ᱠᱟ ᱟᱹᱞᱩ ᱦᱚᱸ ᱵᱟᱝᱞᱮ ᱪᱟᱥ ᱫᱟᱲᱮᱭᱟᱜᱼᱟ ᱜᱩᱦᱩᱢ ᱦᱚᱸ ᱵᱟᱝᱞᱮ ᱪᱟᱥ ᱫᱟᱲᱮᱭᱟᱜᱼᱟ᱾ ᱱᱚᱜᱼᱚ ᱱᱚᱝᱠᱟ ᱟᱞᱮ ᱥᱮᱫ ᱫᱚ᱾
ᱱᱚᱜᱼᱚᱭ ᱡᱮᱢᱚᱱ ᱱᱚᱜ ᱵᱚᱨᱥᱟ ᱨᱮ ᱱᱚᱜᱼᱚᱭ ᱫᱟᱜᱼᱮᱫ ᱛᱮ ᱱᱤᱛᱚᱜ ᱫᱚ ᱫᱟᱜ ᱨᱮᱱᱟᱜ ᱠᱳᱱᱳ ᱚᱵᱷᱟᱵᱽ ᱵᱟᱹᱱᱩᱜ ᱛᱟᱞᱮᱭᱟ᱾ ᱡᱟᱦᱟᱸ ᱛᱮᱜᱮ ᱵᱟᱠᱷᱟᱱ ᱫᱚ ᱦᱟᱸᱰᱮ ᱱᱟᱰᱮ ᱥᱟᱺᱜᱤᱧ ᱥᱟᱺᱜᱤᱧ ᱛᱩᱯᱩ ᱠᱚ ᱪᱟᱞᱟᱜ ᱦᱩᱭᱩᱜ ᱠᱟᱱ ᱛᱟᱦᱮᱸᱜ᱾ ᱟᱨ ᱱᱤᱛᱚᱜ ᱫᱚ ᱚᱲᱟᱜ ᱥᱩᱨ ᱨᱮ ᱜᱟᱰᱟ ᱵᱟᱹᱱᱩᱜ ᱜᱟᱰᱟ ᱱᱟᱹᱭ ᱯᱩᱠᱷᱨᱤ ᱚᱱᱟ ᱠᱚ ᱯᱮᱨᱮᱡ ᱮᱱᱟᱛᱚ᱾ ᱦᱚᱸᱜᱼᱱᱟ ᱠᱚᱨᱮ ᱜᱮ ᱱᱤᱛᱚᱜ ᱫᱚ ᱛᱩᱯᱩ ᱵᱟᱲᱟᱭ ᱦᱩᱭᱩᱜᱼᱟ᱾
ᱩᱸᱻ᱾ ᱟᱨ ᱛᱟᱦᱚᱞᱮ ᱟᱯᱮᱭᱟᱜ ᱜᱟᱰᱟ ᱠᱚᱨᱮ ᱦᱟᱹᱠᱩ ᱠᱚ ᱢᱮᱱᱟᱜ ᱠᱚᱣᱟ ᱥᱮ ᱵᱟᱝ?
ᱦᱮᱸ ᱦᱟᱹᱠᱩ ᱫᱚ ᱟᱹᱰᱤ ᱢᱟᱨᱟᱝ ᱢᱟᱨᱟᱝ ᱢᱮᱱᱟᱜ ᱠᱚᱣᱟ᱾ ᱚᱱᱠᱟ ᱱᱟᱭ ᱨᱮ ᱜᱟᱰᱟ ᱨᱮ ᱦᱤᱡᱩᱜ ᱟᱠᱚ ᱦᱚᱲᱟᱜ ᱚᱱᱟ ᱯᱮᱨᱮᱡ ᱠᱚᱜᱼᱟ ᱛᱚᱠᱚ ᱚᱱᱟ ᱯᱩᱠᱷᱨᱤ ᱠᱷᱚᱱ ᱠᱚ ᱫᱟᱹᱲ ᱟᱹᱜᱩᱭᱟ ᱦᱟᱹᱠᱩ᱾ ᱚᱱᱠᱟ ᱟᱹᱰᱤ ᱢᱟᱨᱟᱝ ᱥᱟᱵ ᱞᱮ ᱦᱚᱸᱞᱮ ᱪᱟᱞᱟᱣ ᱵᱟᱲᱟ ᱠᱟᱱ ᱜᱮᱭᱟ᱾ ᱢᱟᱨᱟᱝ ᱢᱟᱨᱟᱝ ᱡᱷᱟᱹᱞᱤ ᱢᱮᱱᱟᱜ ᱛᱟᱞᱮᱭᱟ ᱟᱹᱛᱩᱳ ᱨᱮᱱ ᱥᱟᱱᱟᱢ ᱦᱚᱲ ᱞᱮ ᱪᱟᱞᱟᱜᱼᱟ᱾ ᱱᱚᱝᱠᱟ ᱞᱟᱹᱴᱩ ᱞᱟᱹᱴᱩ ᱦᱟᱹᱠᱩ ᱦᱚᱸᱞᱮ ᱧᱟᱢ ᱠᱟᱜ ᱠᱚᱣᱟ᱾
ᱟᱨ ᱱᱮᱛᱟᱨ ᱫᱤᱱ ᱜᱮᱛᱚ ᱵᱮᱥᱤ ᱦᱟᱹᱠᱩ ᱠᱚ ᱨᱟᱠᱟᱵᱼᱟ ᱟᱠᱚ ᱦᱮᱸᱥᱮ ᱫᱟᱜ ᱫᱟᱭ ᱦᱚᱸᱜᱼᱚ ᱱᱟᱝᱠᱟ ᱦᱮᱸᱥᱮ ᱯᱮᱨᱮᱡᱚᱜᱼᱟ᱾ ᱟᱨ ᱫᱟᱜ ᱛᱮ ᱫᱟᱜ ᱦᱚᱛᱮ ᱛᱮ ᱨᱟᱠᱟᱵ ᱟᱠᱚ ᱦᱟᱹᱠᱩ ᱟᱬᱜᱚ ᱱᱟᱠᱚ ᱦᱮᱸᱥᱮ ᱟᱹᱰᱤ ᱢᱚᱡᱽ ᱛᱤᱱᱟᱹᱜ ᱛᱚᱠᱷᱚᱱ ᱱᱮᱛᱟᱨ ᱫᱚ ᱥᱟᱵ ᱵᱟᱝ ᱪᱟᱞᱟᱜ ᱥᱟᱱᱟᱭᱮᱫ ᱢᱮᱭᱟ ᱥᱮ ᱵᱟᱢ ᱪᱟᱜ ᱜᱮᱭᱟ ᱦᱟᱹᱠᱩ ᱥᱟᱵ?
ᱥᱟᱵ ᱫᱚ ᱱᱮᱛᱟᱨ ᱫᱚ ᱪᱟᱞᱟᱜ ᱥᱟᱱᱟᱧ ᱜᱮᱭᱟ ᱟᱫᱚ ᱱᱮᱛᱟᱨ ᱫᱚ ᱵᱮᱥᱤ ᱫᱚ ᱚᱲᱟᱜ ᱨᱮ ᱵᱟᱧ ᱛᱟᱦᱮᱸᱱ ᱠᱟᱱᱟ ᱛᱚ᱾ ᱤᱱᱟᱹ ᱠᱷᱟᱹᱛᱤᱨ ᱛᱮ ᱵᱟᱠᱷᱟᱱ ᱦᱟᱹᱠᱩ ᱥᱟᱵ ᱫᱚ ᱪᱟᱞᱟᱜ ᱥᱟᱱᱟᱧ ᱜᱮᱭᱟ ᱜᱟᱛᱮ ᱠᱚᱧ ᱧᱮᱞ ᱠᱚ ᱠᱚ ᱦᱟᱹᱠᱩ ᱠᱚ ᱥᱟᱵ ᱮᱫ ᱠᱚᱣᱟ ᱫᱟᱢᱮ ᱟᱠᱛᱮᱫ᱾